ᱦᱮᱞᱳ
ᱦᱮᱸ ᱡᱚᱦᱟᱨ ᱜᱮ ᱾
ᱦᱩᱸ ᱡᱚᱦᱟᱨ ᱜᱮ ᱜᱚᱢᱠᱮ ᱾
ᱦᱮᱸ ᱡᱚᱦᱟᱨ ᱜᱮ᱾ ᱦᱮᱸ ᱛᱚ ᱜᱚᱝᱠᱮ ᱱᱟᱯᱟᱭ ᱵᱟᱲᱟ ᱜᱮᱛᱚ?
ᱦᱩᱸ ᱱᱤᱭᱟᱹ ᱜᱷᱟᱹᱲᱤ ᱫᱚ ᱱᱟᱯᱟᱭ ᱜᱮ ᱾
ᱦᱮᱸ ᱚᱲᱟᱜ ᱠᱚᱨᱮ ᱦᱚᱸ ᱢᱚᱸᱡᱽ ᱵᱟᱲᱟ ᱜᱮᱛᱚ?
ᱦᱮᱸ ᱚᱲᱟᱜ ᱠᱚᱨᱮ ᱱᱤᱭᱟᱹ ᱜᱷᱟᱹᱲᱤ ᱫᱚ ᱱᱟᱯᱟᱭ ᱫᱚ ᱱᱟᱯᱟᱭ ᱜᱮ‌᱾
ᱟᱪᱪᱷᱟ᱾
ᱜᱚᱝᱠᱮ ᱛᱟᱦᱚᱞᱮ ᱦᱮ, ᱸ ᱞᱮᱭᱮᱫᱟᱹᱧ ᱜᱚᱢᱠᱮ ᱛᱟᱦᱚᱞᱮ ᱚᱞᱟᱜ ᱠᱚᱨᱮ ᱚᱲᱟᱜ ᱠᱚᱨᱮ ᱱᱟᱯᱟᱭ ᱜᱮ ᱢᱮᱱᱟᱜ ᱠᱚᱣᱟ ᱛᱚ ᱴᱷᱮᱱ?
ᱦᱮᱸ ᱦᱮᱸ ᱱᱟᱯᱟᱭ ᱜᱮ ᱱᱟᱯᱟᱭ
ᱜᱚᱝᱠᱮ ᱛᱟᱦᱚᱞᱮ ᱪᱮᱫ ᱠᱚᱢ ᱪᱮᱫ ᱠᱚ ᱦᱚᱭ ᱱᱚᱜᱼᱚᱭ ᱱᱤᱭᱟᱹ ᱜᱷᱟᱹᱲᱤᱡ ᱫᱚ ᱚᱲᱟᱜ ᱠᱚᱨᱮᱜ ᱜᱮ ᱾ ᱦᱩᱲᱩ ᱨᱚᱦᱚᱭ ᱠᱚᱫᱚ ᱟᱹᱣᱨᱤ ᱟᱮᱟᱢᱵᱚᱜ-ᱟ ᱚᱲᱟᱜ ᱠᱚᱨᱮᱫ ᱮᱠᱷᱟᱱ ᱫᱚ ᱩᱱᱟᱹᱜ
ᱟᱪᱪᱷᱟ᱾ ᱛᱟᱦᱚᱞᱮ ᱜᱚᱝᱠᱮ ᱦᱩᱲᱩ ᱨᱚᱦᱚᱭ ᱠᱚ ᱟᱨᱣᱨᱤ ᱟᱨᱟᱢᱵᱚᱜ-ᱟ ᱡᱟᱯᱩᱫ ᱡᱟᱹᱯᱩᱫ ᱠᱚ ᱚᱱᱠᱟ ᱵᱟᱝ ᱦᱩᱭ ᱠᱟᱱᱟ ᱥᱮ
ᱡᱟᱹᱯᱩᱫ ᱠᱚᱫᱚ ᱦᱩᱭ ᱠᱟᱱᱟ ᱦᱩᱭ ᱫᱚ ᱦᱩᱭ ᱠᱟᱱᱟ ᱟᱫᱚ ᱩᱱᱟᱹᱜ ᱩᱱᱟᱹᱜᱴᱟᱜ ᱫᱚ ᱟᱨᱤᱭᱟᱜ-ᱟ᱾ ᱡᱟᱦᱟᱸ ᱞᱮᱠᱟ ᱵᱟᱹᱫᱽ ᱠᱚ ᱫᱟᱜᱚᱜ-ᱟ ᱥᱮ ᱚᱱᱠᱟ ᱞᱚᱥᱚᱫ ᱞᱮᱠᱟ ᱫᱚ ᱟᱹᱨᱤᱭᱟᱹᱜ-ᱟ᱾
ᱴᱷᱤᱠ᱾
ᱜᱚᱝᱠᱮ ᱚᱱᱛᱮ ᱫᱚ ᱛᱟᱦᱚᱞᱮ ᱦᱩᱲᱩ ᱨᱚᱦᱚᱭ ᱠᱚ ᱮᱛᱚᱦᱚᱜ ᱠᱟᱱᱟ ᱥᱮ ᱵᱟᱝ?
ᱜᱚᱝᱠᱮ ᱟᱹᱣᱨᱤ ᱮᱦᱚᱵᱚᱜᱛ ᱱᱚᱛᱮ ᱦᱚᱸᱫᱚ᱾
ᱦᱮᱸ᱾
ᱟᱹᱛᱩ ᱫᱤᱥᱚᱢ ᱫᱚ ᱚᱠᱟ ᱥᱮᱫ ᱜᱚᱝᱠᱮ?
ᱟᱛᱳ ᱫᱤᱥᱚᱢ ᱢᱮᱫᱽᱱᱤᱯᱩᱨ
ᱟᱪᱪᱷᱟ ᱛᱚ ᱜᱚᱢᱠᱮ ᱟᱨ ᱟᱯᱮ ᱥᱮᱱ ᱫᱚ ᱪᱮᱫ ᱞᱮᱠᱟ ᱦᱩᱭᱩᱜ-ᱟ ᱪᱟᱥᱵᱟᱥ ᱟᱨ ᱠᱤ ᱥᱮᱨᱢᱟ ᱨᱮ ᱵᱟᱨ ᱤᱭᱟᱹ ᱥᱮ ᱢᱤᱫ ᱤᱭᱟᱹ ᱜᱮ᱾
ᱵᱟᱨ ᱵᱟᱨ ᱤᱭᱟᱹ ᱜᱮ ᱥᱮᱨᱢᱟᱨ ᱨᱮ ᱵᱟᱨ ᱵᱟᱨ ᱫᱚᱯᱷᱟ ᱪᱟᱥ ᱦᱩᱭᱩᱜ ᱜᱮᱭᱟ ᱦᱩᱲᱩ ᱠᱚ᱾
ᱚ ᱛᱚ ᱜᱚᱢᱠᱮ ᱟᱫᱚ ᱢᱤᱱᱤ ᱠᱚ ᱢᱮᱱᱟᱜ ᱟᱛᱚ ᱜᱚᱢᱠᱮ
ᱦᱳᱭ ᱢᱤᱱᱤ ᱠᱚ ᱢᱮᱱᱟᱜ ᱟ ᱛᱚ ᱚᱱᱟ ᱠᱷᱟᱹᱛᱤᱨ ᱛᱮ ᱢᱤᱱᱤ ᱱᱤᱨᱵᱷᱚᱨ ᱠᱟᱛᱮᱫ ᱨᱚᱦᱚᱭ ᱵᱟᱲᱟᱭ ᱦᱩᱭᱩᱜ ᱜᱮᱭᱟ᱾
ᱟᱪᱪᱷᱟ ᱟᱪᱪᱷᱟ ᱜᱚᱝᱠᱮ ᱟᱞᱮ ᱥᱮᱱ ᱫᱚ ᱢᱤᱫ ᱤᱭᱟᱹᱜᱮ ᱤᱭᱟᱹ ᱜᱮ ᱦᱩᱭᱩᱜ-ᱟ ᱟᱫᱚ ᱟᱨᱠᱤ ᱟᱞᱮ ᱥᱮᱫ ᱫᱚ ᱚᱱᱠᱟ ᱱᱟᱹᱭ ᱠᱚᱦᱚᱸ ᱵᱟᱹᱱᱩᱜ-ᱟ ᱢᱤᱱᱤ ᱠᱚᱦᱚᱸ ᱚᱱᱠᱟ ᱵᱟᱹᱱᱩᱜ-ᱟ ᱟᱨᱠᱤ ᱟᱨ ᱚᱛ ᱞᱟᱛᱟᱨ ᱨᱮᱦᱚᱸ ᱫᱟᱜ ᱨᱮᱱᱟᱜ ᱠᱟᱹᱴᱤᱡ ᱠᱚᱢᱛᱤ ᱧᱚᱜ ᱜᱮᱭᱟ ᱟᱨᱠᱤ ᱛᱚ ᱢᱤᱫ ᱤᱭᱟᱹ ᱜᱮ ᱪᱟᱥ ᱦᱩᱭᱩᱜ-ᱟ ᱟᱨᱠᱤ
ᱟᱪᱪᱷᱟ ᱟᱨ ᱥᱚᱵᱡᱤ ᱠᱚᱫᱚ ᱜᱚᱝᱠᱮ ᱛᱟᱦᱚᱞᱮ ᱪᱟᱥ ᱵᱟᱲᱟ ᱦᱩᱭᱩᱜ ᱜᱮᱭᱟ ᱥᱮ
ᱛᱟᱦᱚᱞᱮ ᱜᱚᱢᱠᱮ ᱥᱚᱵᱡᱤ ᱠᱚᱫᱚ ᱟᱨᱠᱤ ᱱᱚᱜ ᱟᱭ ᱱᱤᱭᱟᱹ ᱟᱵᱚ ᱱᱤᱭᱟᱹ ᱡᱟᱹᱯᱩᱫ ᱤᱭᱟᱹ ᱛᱮᱜᱮ ᱛᱚ ᱟᱨᱠᱤ ᱟᱨ ᱱᱤᱭᱟᱹ ᱪᱟᱥ ᱫᱚ ᱛᱟᱨᱯᱚᱨ ᱱᱤᱭᱟᱹ ᱠᱚ ᱨᱟᱠᱟᱵ ᱠᱟᱛᱮ ᱟᱫᱚ ᱟᱨᱠᱤ ᱠᱚᱢ ᱥᱚᱢ ᱟᱨᱠᱤ ᱢᱟᱱᱮ ᱜᱟᱹᱰᱤᱭᱟᱹ ᱯᱩᱠᱷᱨᱤ ᱠᱚᱨᱮᱱᱟᱜ ᱫᱟᱜ ᱠᱚᱛᱮ ᱟᱨᱠᱤ ᱤᱭᱟᱹ ᱠᱚᱫᱚ ᱟᱨᱠᱤ ᱥᱟᱠ ᱥᱚᱵᱡᱤ ᱠᱚᱫᱚ ᱟᱨᱠᱤ ᱠᱚᱢ ᱠᱚᱢ ᱢᱟᱱᱮ ᱵᱮᱥᱤ ᱦᱚᱸ ᱵᱟᱝ ᱟᱨᱠᱤ
ᱟᱪᱪᱷᱟ᱾
ᱦᱮᱸ ᱪᱷᱳᱴᱳ ᱠᱷᱟᱴᱚ ᱢᱮᱱᱟᱜ-ᱟ ᱜᱟᱰᱟ ᱠᱚ ᱚᱱᱟ ᱠᱚᱨᱮᱱᱟᱜ ᱫᱟᱜ ᱛᱮ ᱟᱨᱠᱤ ᱠᱚᱢ ᱠᱚᱢ ᱟᱨᱠᱤ ᱦᱩᱭᱩᱜ-ᱟ ᱚᱱᱠᱟ ᱫᱚ ᱵᱟᱝ ᱩᱱᱟᱹᱜ ᱜᱟᱱ ᱫᱚ ᱟᱨᱠᱤ
ᱦᱩᱸ᱾
ᱛᱟᱦᱚᱞᱮ ᱜᱚᱝᱠᱮ ᱟᱯᱮᱥᱮᱫ ᱫᱚ ᱟᱨᱠᱤ ᱟᱨ ᱛᱟᱦᱚᱞᱮ ᱟᱯᱮ ᱥᱮᱱ ᱫᱚ ᱪᱮᱫ ᱞᱮᱠᱟ ᱟᱨᱠᱤ ᱚᱱᱟ ᱤᱭᱟᱹ ᱟᱯᱮ ᱥᱮᱫ ᱫᱚ ᱤᱭᱟᱹ ᱠᱚᱯᱮ ᱪᱟᱞᱟᱣ ᱵᱟᱲᱟᱜ ᱜᱮᱭᱟ ᱥᱮ ᱜᱚᱝᱠᱮ? ᱥᱮᱸᱫᱽᱨᱟ ᱠᱚ
ᱦᱮ ᱥᱮᱸᱫᱽᱨᱟ ᱠᱚ ᱪᱟᱞᱟᱣ ᱵᱟᱲᱟ ᱦᱩᱭᱩᱜ ᱜᱮᱭᱟ ᱟᱫᱚ ᱥᱮᱸᱫᱽᱨᱟ ᱥᱚᱢᱚᱭ ᱫᱚ ᱥᱮᱸᱫᱽᱨᱟ ᱱᱤᱭᱟᱹ ᱥᱚᱢᱚᱭ ᱫᱚ ᱥᱮᱸᱫᱽᱨᱟ ᱫᱚ ᱵᱟᱝ ᱦᱩᱭᱩᱜ ᱜᱮᱭᱟ ᱥᱮᱸᱫᱽᱨᱟ ᱫᱚ ᱦᱩᱭ ᱵᱟᱲᱟᱜ ᱜᱮᱭᱟ ᱥᱮᱸᱫᱽᱨᱟ ᱫᱚ᱾ ᱪᱟᱞᱟᱣ ᱵᱟᱲᱟ ᱜᱮᱭᱟᱠᱚ ᱥᱮᱸᱫᱽᱨᱟ ᱱᱤᱡᱮ ᱪᱟᱞᱟᱣ ᱵᱟᱲᱟ ᱦᱩᱭ᱾
ᱟᱪᱪᱷᱟ ᱟᱪᱪᱷᱟ ᱟᱪᱪᱷᱟ᱾ ᱟᱪᱪᱷᱟ ᱜᱚᱢᱠᱮ ᱚᱱᱟ ᱤᱭᱟᱹ ᱠᱟᱱᱟ ᱚᱱᱟ ᱛᱚ ᱚᱱᱟ ᱟᱨᱠᱤ ᱚᱱᱮ ᱞᱟᱹᱴᱩ ᱵᱩᱨᱩ ᱠᱚ ᱥᱮᱸᱫᱽᱨᱟ ᱟᱨᱠᱤ ᱚᱱᱠᱟ ᱯᱮ ᱪᱟᱞᱟᱜ ᱜᱮᱭᱟ ᱛᱚ?
ᱦᱮᱸ ᱦᱮᱸ ᱚᱱᱟ ᱠᱚᱫᱚ ᱪᱟᱞᱟᱣ ᱵᱟᱲᱟ ᱦᱩᱭᱩᱜ ᱜᱮᱭᱟ᱾ ᱟᱫᱚ ᱤᱧ ᱫᱚ ᱵᱟᱹᱧ ᱪᱟᱞᱟᱣ ᱟᱠᱟᱱᱟ ᱟᱞᱮ ᱱᱚᱰᱮ ᱠᱷᱚᱱ ᱪᱟᱞᱟ ᱫᱚᱠᱚ ᱪᱟᱞᱟᱣ ᱵᱟᱲᱟ ᱟᱠᱟᱱᱟ ᱟᱫᱚ ᱱᱤᱡᱮ ᱫᱚ ᱮᱠᱷᱚᱱᱟᱴᱚ ᱪᱟᱞᱟᱣ ᱫᱚ ᱟᱹᱣᱨᱤ ᱦᱩᱭᱩᱜ-ᱟ᱾ ᱪᱟᱞᱟᱜ ᱦᱩᱭᱩᱜ ᱜᱮᱭᱟ᱾ ᱟᱫᱚ ᱥᱩ ᱥᱩᱢᱚᱭ ᱵᱟᱝ ᱧᱟᱢᱚᱜ-ᱟ ᱟᱫᱚ ᱥᱮᱱ ᱫᱚ ᱫᱚᱨᱠᱟᱨᱟ ᱵᱟᱝ ᱫᱚ ᱵᱟᱝ ᱟᱫᱚ ᱚᱱᱠᱟᱱ ᱦᱚᱭᱛᱚ ᱮᱢᱚᱱ ᱥᱚᱢᱚᱭᱮ ᱛᱚ ᱦᱩᱭᱩᱜ ᱠᱟᱱᱟ ᱚᱱᱟ ᱥᱮᱸᱫᱽᱨᱟ ᱚᱱᱟ ᱥᱚᱢᱚᱭ ᱱᱤ-ᱱᱤᱡᱮᱨᱟᱜ ᱥᱚᱢᱳᱚᱭ ᱵᱟᱹᱱᱩᱜᱼᱟ ᱚᱱᱟ ᱚᱱᱟ ᱥᱳᱢᱚᱭ ᱨᱮ᱾ ᱤᱱᱠᱟᱹ ᱠᱟᱛᱮᱫ ᱫᱚ ᱪᱟᱞᱟᱣ ᱵᱟᱝ ᱦᱩᱭ ᱠᱟᱱᱟ ᱵᱟᱠᱷᱟᱱ ᱫᱚ ᱪᱟᱞᱟᱣ ᱨᱮᱱᱟᱜ ᱫᱚ ᱤᱪᱪᱷᱟᱹ ᱢᱮᱱᱟᱜ-ᱟ ᱡᱮ ᱪᱟᱞᱟᱣ ᱦᱩᱭᱩᱜ-ᱟ᱾
ᱦᱮᱸ ᱜᱚᱝᱠᱮ ᱟᱞᱤᱧ ᱦᱚᱸ ᱚᱱᱠᱟ ᱜᱮ ᱟᱨᱠᱤ ᱟᱫᱚ ᱱᱤᱡᱮ ᱚᱱᱠᱟ ᱟᱞᱤᱧ ᱦᱚᱸ ᱚᱱᱠᱟ ᱥᱚᱢᱚᱭ ᱠᱚ ᱤᱭᱟᱹ ᱠᱚ ᱵᱟᱝ ᱦᱩᱭ ᱦᱚᱛᱮᱡ ᱛᱮ ᱮᱸᱴᱠᱮᱴᱚᱬᱮ ᱦᱚᱛᱮᱡ ᱛᱮ ᱟᱨᱠᱤ ᱵᱟᱝ ᱪᱟᱞᱟᱣ ᱦᱩᱭ ᱠᱟᱱᱟ ᱱᱤᱡᱮ ᱦᱚᱸ᱾ ᱟᱹᱞᱤᱧᱟᱜ ᱟᱹᱞᱤᱧᱟᱜ ᱫᱤᱥᱚᱢ ᱫᱚ ᱦᱩᱭᱩᱜ ᱠᱟᱱᱟ ᱯᱩᱨᱩᱞᱤᱭᱟᱹ ᱟᱨᱠᱤ᱾
ᱟᱪᱪᱷᱟ᱾
ᱟᱫᱚ ᱟᱞᱮᱭᱟᱜ ᱦᱚᱸ ᱚᱱᱟ ᱯᱩᱨᱩᱞᱤᱭᱟᱹ ᱫᱤᱥᱚᱢ ᱨᱮ ᱤᱭᱟᱹ ᱟᱡᱚᱫᱤᱭᱟᱹ ᱵᱩᱨᱩ ᱵᱮᱱ ᱟᱸᱡᱚᱢ ᱠᱟᱫᱟ ᱛᱚ?
ᱦᱳᱭ ᱦᱳᱭ ᱦᱳᱭ ᱟᱸᱡᱚᱢ ᱵᱟᱲᱟ ᱦᱩᱭ ᱟᱠᱟᱱᱟ ᱪᱟᱞᱟᱣ ᱵᱟᱲᱟᱜ ᱜᱮᱭᱟ ᱠᱚ ᱚᱱᱛᱮ ᱟᱞᱮ ᱥᱮᱫ ᱚᱱᱛᱮ ᱨᱮᱱ᱾
ᱦᱮᱸ ᱦᱮᱸ ᱦᱮᱸ᱾ ᱟᱫᱚ ᱚᱱᱟ ᱚᱸᱰᱮ ᱟᱨᱠᱤ ᱚᱱᱟ ᱵᱟᱹᱭᱥᱟᱹᱠᱷ ᱠᱩᱱᱟᱹᱢᱤ ᱥᱚᱢᱚᱭ ᱟᱨᱠᱤ ᱦᱮᱸ ᱵᱟᱹᱭᱥᱟᱹᱠᱷ ᱵᱚᱸᱜᱟᱨᱮ ᱚᱸᱰᱮ ᱳᱭ ᱢᱚᱬᱮ ᱢᱟᱦᱟ ᱨᱮ ᱟᱨᱠᱤ ᱚᱸᱰᱮ ᱦᱩᱭᱩᱜ-ᱟ᱾ ᱦᱮᱸ ᱛᱟᱦᱞᱮ ᱟᱹᱞᱤᱧᱟᱜ ᱦᱚᱸ ᱪᱟᱞᱟᱣ ᱨᱮᱱᱟᱜ ᱫᱚ ᱫᱚᱢᱮ ᱜᱮ ᱤᱭᱟᱹ ᱛᱟᱞᱤᱧ ᱦᱮᱸ,
ᱦᱳᱭ,
ᱥᱟᱱᱟ ᱛᱟᱹᱞᱤᱧ ᱫᱚ ᱟᱨᱠᱤ ᱟᱫᱚ ᱛᱟᱦᱚᱞᱮ ᱟᱹᱞᱤᱧ ᱦᱚᱸ ᱟᱨᱠᱤ ᱚᱞᱚᱜ ᱯᱟᱲᱦᱟᱜ ᱟᱨ ᱤᱭᱟᱹ ᱠᱚ ᱦᱚᱛᱮᱡ ᱛᱮ ᱵᱟᱡᱟᱨ ᱫᱤᱥᱚᱢ ᱥᱮᱫ ᱞᱤᱧ ᱛᱟᱦᱮᱸᱱᱟ ᱦᱮᱸ,
ᱟᱪᱪᱷᱟ,
ᱛᱟᱦᱚᱞᱮ ᱠᱷᱟᱱ ᱫᱚ ᱟᱨᱠᱤ ᱠᱳᱱᱳ ᱢᱟᱱᱮ ᱮᱸᱴᱠᱮᱴᱚᱬᱮ ᱦᱚᱛᱮᱡ ᱛᱮ ᱟᱫᱚ ᱟᱨᱠᱤ ᱠᱟᱹᱴᱤᱡ ᱠᱷᱚᱱᱜᱮ ᱵᱟᱦᱨᱮ ᱠᱚᱞᱤᱧ ᱛᱟᱦᱮᱱᱟ ᱟᱫᱚ ᱱᱤᱭᱟᱹ ᱠᱚᱨᱮ ᱟᱨᱠᱤ ᱚᱱᱟ ᱠᱚ ᱥᱚᱢᱚᱭ ᱨᱮ ᱟᱫᱚ ᱚᱲᱟᱜ ᱚᱟᱜ ᱢᱟᱱᱮ ᱟᱨᱠᱤ ᱫᱤᱥᱚᱢ ᱥᱮᱫ ᱵᱟᱝ ᱪᱟᱞᱟᱣ ᱦᱩᱭ ᱟᱠᱟᱱᱟ ᱟᱨᱠᱤ᱾ ᱦᱮᱸ᱾ ᱟᱫᱚ ᱛᱟᱦᱚᱞᱮ ᱚᱱᱟ ᱠᱚ ᱦᱚᱛᱮᱡ ᱛᱮ ᱟᱫᱚ ᱱᱤᱡᱮ ᱦᱚᱸ ᱵᱟᱝᱞᱤᱧ ᱪᱟᱞᱟᱣ ᱫᱟᱲᱮ ᱠᱟᱫᱟ ᱟᱨᱠᱤ ᱥᱮᱸᱫᱽᱨᱟ ᱠᱚ ᱤᱭᱟᱹ ᱠᱚ᱾ ᱦᱮᱸ ᱟᱫᱚ ᱟᱹᱞᱤᱧᱟᱜ ᱦᱚᱸ ᱫᱚᱢᱮ ᱢᱚᱱᱮ ᱢᱮᱱᱟᱜ ᱛᱟᱞᱤᱧᱟ ᱚᱱᱟ ᱠᱚ ᱪᱟᱞᱟᱜ, ᱚᱱᱟ ᱠᱚ ᱥᱮᱬᱟ ᱠᱟᱜ ᱦᱮᱸ, ᱟᱵᱚᱣᱟᱜ ᱛᱚ ᱟᱵᱚ ᱥᱮ ᱟᱵᱚ ᱦᱚᱲ ᱦᱚᱯᱚᱱᱟᱜ ᱫᱚ ᱥᱮᱸᱫᱽᱨᱟ ᱛᱚ ᱤᱭᱟᱹ ᱠᱟᱱ ᱛᱟᱵᱚᱱᱟ ᱦᱮᱸ ᱟᱵᱚᱣᱟᱜ ᱞᱟᱠᱪᱟᱨ ᱤᱭᱟᱹ ᱢᱚᱫᱽᱫᱷᱮ ᱜᱮ ᱦᱮᱸ ᱦᱮᱸ
ᱚᱱᱟ ᱠᱚᱫᱚ ᱥᱮᱬᱟ ᱫᱚᱨᱠᱟᱨᱟ ᱥᱮ ᱚᱱ ᱥᱮᱸᱫᱽᱨᱟ ᱨᱮ ᱡᱟᱦᱟᱸ ᱜᱮ᱾ ᱥᱤᱛᱟᱹ ᱰᱟᱹᱰᱤ ᱠᱚᱨᱮ ᱥᱮ ᱥᱮᱸᱫᱽᱨᱟ ᱨᱮ ᱡᱟᱦᱟᱸ ᱠᱟᱛᱷᱟ ᱠᱚ ᱞᱟᱹᱭᱟ ᱩᱱ ᱚᱱᱟ ᱠᱚᱫᱚ ᱵᱟᱲᱟᱭ ᱞᱟᱹᱠ
ᱦᱮᱸ, ᱦᱮᱸ, ᱚᱱᱟ ᱫᱚ ᱞᱟᱹᱠᱛᱤ ᱠᱟᱱ ᱛᱟᱵᱚᱱ ᱜᱮᱭᱟ᱾ ᱟᱫᱚ ᱚᱱᱟ ᱠᱚᱜᱮ ᱛᱚ ᱜᱚᱢᱠᱮ ᱟᱫᱚ ᱟᱵᱚ ᱫᱚᱵᱚᱱ ᱮᱸ ᱦᱤᱲᱤᱧ ᱮᱫᱟ ᱦᱮᱸ᱾ ᱛᱟᱭᱱᱚᱢ ᱨᱮᱵᱚᱱ ᱵᱟᱹᱜᱤ ᱦᱚᱴᱚ ᱠᱟᱜ ᱠᱟᱱᱟ ᱚᱱᱟ ᱠᱚᱜᱮ ᱛᱚ ᱱᱮᱛᱟᱨ ᱫᱚ ᱦᱟᱸᱜ
ᱦᱳᱭ, ᱟᱪᱪᱷᱟ ᱜᱚᱝᱠᱮ ᱛᱟᱦᱚᱞᱮ ᱪᱮᱫ ᱢᱟᱱᱮ ᱪᱮᱫ ᱪᱮᱫ ᱮᱢ ᱯᱟᱲᱦᱟᱜ ᱠᱟᱱᱟ ᱱᱮᱛᱟᱨ ᱫᱚ᱾
ᱜᱚᱢᱠᱮ ᱟᱹᱞᱤᱧ ᱫᱚ ᱱᱤᱛᱚᱜ ᱫᱚ ᱟᱨᱠᱤ ᱵᱤᱫᱽᱫᱟᱹᱜᱟᱲ ᱨᱮ ᱟᱨᱠᱤ ᱠᱚᱞᱮᱡᱽ ᱨᱮ ᱟᱨᱠᱤ ᱢᱮᱱᱟᱜ ᱞᱤᱧᱟ ᱟᱨᱠᱤ᱾
ᱟᱪᱪᱷᱟ᱾
ᱟᱫᱚ ᱮᱢᱱᱤ ᱤᱭᱟᱹ ᱛᱮᱜᱮᱞᱤᱧ ᱚᱞᱚᱜ ᱠᱟᱱᱟ, ᱟᱫᱚ ᱟᱵᱚ ᱫᱚ ᱟᱯᱮ ᱥᱮᱱ ᱜᱚᱝᱠᱮᱻ ᱢᱟᱱᱮ ᱪᱮᱫᱞᱮ ᱞᱮᱠᱟ ᱚᱱᱛᱮ? ᱮᱻ ᱯᱟᱲᱦᱟᱜ ᱠᱟᱹᱴᱤᱡ ᱠᱚ ᱢᱟᱱᱮ ᱡᱚᱠᱷᱚᱱ ᱠᱟᱹᱴᱤᱡ ᱠᱷᱚᱡ ᱵᱤᱱ ᱯᱟᱲᱦᱟᱜᱼᱟ ᱟᱨᱠᱤ ᱚᱱᱠᱟ ᱢᱟᱱᱮ ᱪᱤᱠᱤ ᱟᱵᱚ ᱚᱞᱪᱤᱠᱤ ᱥᱟᱱᱛᱟᱞ ᱛᱮ ᱥᱟᱱᱛᱟ ᱛᱮ ᱯᱟᱲᱦᱟᱜ ᱨᱮᱱᱟᱜ ᱠᱳᱚᱱᱚ ᱚᱱᱠᱟᱱᱟᱜ ᱤᱭᱟᱹ ᱢᱮᱱᱟᱜᱼᱟ
ᱫᱠᱩᱞ ᱥᱠᱩᱞ ᱦᱮᱸ ᱢᱮᱱᱟᱜ ᱢᱮᱱᱟᱜ ᱟᱠᱟᱫᱟ ᱵᱤᱫᱽᱫᱟᱹᱜᱟᱲ ᱢᱮᱱᱟᱜ ᱫᱚ ᱢᱮᱱᱟᱜ ᱟᱠᱟᱫᱟ᱾ ᱞᱟᱦᱟ ᱛᱮᱫᱚ ᱵᱟᱝ ᱛᱟᱦᱮᱸ ᱠᱟᱱᱟ ᱱᱚᱜᱼᱚᱭ ᱱᱮᱛᱟᱨᱻ ᱴᱟᱩᱴᱤ ᱧᱮᱞᱚᱜ ᱠᱟᱱᱟ, ᱵᱟᱨᱭᱟ ᱯᱮᱭᱟ ᱱᱚᱝᱠᱟ ᱵᱟᱹᱭ ᱵᱟᱹᱭᱛᱮ ᱨᱟᱠᱟᱵ ᱟᱠᱟᱱᱟ ᱥᱮ, ᱪᱟᱹᱞᱩᱭᱮᱜ-ᱟ ᱠᱚ ᱾ᱦᱩᱸ
ᱦᱮᱸ ᱦᱮᱸ᱾ ᱟᱞᱮ ᱥᱮᱱ ᱦᱚᱸ ᱜᱚᱢᱠᱮ ᱚᱱᱠᱟ ᱜᱮ ᱟᱨᱠᱤ ᱩᱱ ᱥᱚᱢᱚᱭ ᱫᱚ, ᱵᱟᱝ ᱛᱟᱦᱮᱸ ᱠᱟᱱᱟ ᱱᱤᱡᱮᱨᱟᱜ ᱟᱫᱚ ᱚᱱᱟ ᱛᱮ ᱟᱵᱚ ᱫᱚ ᱟᱫᱚ ᱟᱵᱚ ᱫᱚ ᱵᱮᱝᱜᱚᱞ ᱨᱮᱱ ᱠᱟᱱᱟ ᱵᱚᱱ ᱟᱫᱚ ᱵᱮᱝᱜᱚᱞ ᱢᱤᱰᱤᱭᱟᱢ ᱛᱮᱜᱮ ᱟᱫᱚ ᱟᱵᱚ ᱫᱚ ᱯᱟᱲᱦᱟᱣ ᱞᱟᱜᱟᱣ ᱟᱵᱚᱱᱟ, ᱦᱮᱸ ᱟᱵᱚ ᱥᱮᱱ ᱫᱚ ᱚᱱᱠᱟ ᱫᱚ ᱵᱟᱝ ᱛᱟᱦᱮᱸ ᱠᱟᱱᱟ ᱞᱟᱦᱟ ᱠᱷᱚᱱ ᱫᱚ᱾
ᱦᱳᱭ ᱦᱳᱭ᱾
ᱟᱫᱚ ᱵᱟᱭ ᱪᱤᱠᱟᱹ ᱠᱟᱱᱟ ᱞᱟᱦᱟ ᱛᱮᱱᱟᱜ ᱡᱟᱸᱦᱟ ᱟᱠᱟᱱ ᱜᱮ ᱡᱟᱦᱟᱸ ᱞᱮᱠᱟ ᱠᱟᱱᱟ ᱱᱮᱛᱟᱨ ᱡᱟᱦᱟᱸᱭ ᱠᱚ ᱨᱟᱠᱟᱵ ᱠᱟᱱ ᱩᱱᱠᱩ ᱠᱚ ᱥᱮᱬᱟᱭ ᱢᱟᱠᱚ ᱟᱵᱚᱣᱟᱜ ᱥᱟᱱᱛᱟᱞ ᱢᱤᱫᱼᱼ ᱢᱤᱰᱤᱭᱟᱢ ᱛᱮᱠᱚ ᱚᱞᱚᱜ ᱢᱟ ᱡᱮᱢᱚᱱ ᱦᱮᱸ, ᱩᱱᱠᱩ ᱦᱚᱸ ᱩᱱᱠᱩ ᱪᱮᱛᱟᱱ ᱨᱮ ᱟᱫᱚ
ᱦᱩᱸᱟᱫ ᱟᱫᱚ ᱢᱤᱰᱤᱭᱟᱢ ᱛᱮᱫᱚ ᱡᱟᱦᱟᱸᱱᱟᱜ ᱛᱮᱜᱮ ᱟᱭᱟᱜ ᱯᱟᱲᱦᱟᱣ ᱨᱮᱱᱟᱜ ᱤᱪᱪᱷᱟᱹ ᱛᱟᱭ ᱟᱨᱠᱤ᱾ ᱡᱟᱦᱟᱸᱱᱟᱜ ᱜᱮ ᱯᱟᱲᱦᱟᱜ ᱢᱟᱭ ᱡᱟᱦᱟᱸᱱᱟᱜ ᱛᱮᱜᱮ ᱚᱞᱚᱜ ᱢᱟᱭ ᱚᱱᱟᱼᱼ ᱛᱮ ᱟᱭ ᱮ ᱪᱮᱫ ᱢᱟ ᱟᱨ ᱚᱱᱟ ᱥᱟᱶᱛᱮ ᱟᱵᱚᱣᱟᱜ ᱟᱵᱚᱣᱟᱜ ᱥᱟᱱᱛᱟᱲ ᱟᱵᱚᱣᱟᱜ ᱥᱟᱶᱛᱟ ᱨᱮᱱᱟᱜ ᱟᱵᱚᱣᱟᱜ ᱠᱟᱞ ᱟᱵᱚᱣᱟᱜ ᱪᱮᱫ ᱠᱚ ᱞᱟᱹᱭᱟ ᱟᱵᱚᱣᱟᱜ ᱞᱟᱹᱭ ᱞᱟᱠᱪᱟᱨᱮ ᱥᱮᱬᱟᱭ ᱛᱟᱵᱚᱱᱟ ᱦᱮᱸ ᱟᱹᱨᱤᱪᱟᱹᱞᱤ ᱟᱵᱚᱣᱟᱜ ᱞᱟᱹᱭ ᱞᱟᱠᱪᱟᱨ ᱟᱹᱨᱤᱪᱟᱹᱞᱤ ᱚᱱᱟ ᱠᱚ ᱥᱮᱬᱟ ᱤᱫᱤᱢᱟ ᱡᱩᱫᱤ ᱵᱟᱭ ᱥᱮᱬᱟ ᱤᱫᱤᱭᱟ ᱚᱱᱟ ᱠᱚ ᱛᱟᱦᱚᱞᱮ ᱠᱷᱟᱱ ᱫᱚ ᱟᱵᱚ ᱫᱚᱵᱚᱱ ᱢᱟᱱᱮ ᱵᱚᱱ ᱛᱟᱭᱱᱚᱢ ᱪᱟᱞᱟᱜ ᱟᱥᱮ, ᱟᱵᱚ ᱡᱮ ᱦᱚᱲ ᱠᱟᱱᱟ ᱵᱚᱱ ᱟᱵᱚ ᱡᱮ ᱱᱤᱭᱟᱹᱼᱼ ᱟᱵᱚ ᱠᱚ ᱟᱹᱫᱤᱵᱟᱹᱥᱤ ᱠᱚ ᱢᱮᱛᱟ ᱵᱚᱱᱟ ᱱᱤᱭᱟᱹᱼᱼ ᱟᱵᱚ ᱤᱭᱟᱹ ᱨᱮᱱ, ᱟᱫᱚ ᱛᱟᱦᱚᱞᱮ ᱟᱵᱚᱣᱟᱜ ᱟᱵᱚᱣᱟᱜ ᱤᱭᱮ ᱪᱤᱱᱦᱟᱹᱛ ᱜᱮ ᱵᱟᱝ ᱛᱟᱦᱮᱸᱱᱟ᱾ ᱟᱨᱠᱤ ᱱᱤᱭᱟᱹ ᱤᱭᱟᱹ ᱨᱮᱫᱚ ᱡᱮ ᱟᱵᱚᱣᱟᱜ ᱱᱤᱡᱮᱨᱟᱜ ᱵᱚᱱ ᱪᱟᱨᱼᱼ ᱡᱟᱹᱛᱤ ᱫᱷᱚᱨᱚᱢ ᱵᱚᱱ ᱦᱤᱲᱤᱧᱟ ᱟᱫᱚ ᱛᱚ ᱪᱮᱫ ᱜᱮ ᱵᱟᱝ ᱛᱟᱦᱮᱸᱱᱟ᱾
ᱦᱳᱭ ᱟᱪᱪᱷᱟ ᱜᱚᱢᱠᱮ ᱛᱟᱦᱚᱞᱮ ᱤᱭᱟᱹ ᱠᱚᱢ ᱮᱢ ᱵᱟᱲᱟ ᱟᱠᱟᱫ ᱜᱮᱭᱟ ᱥᱮ ᱵᱟᱝ ᱤᱭᱟᱹ ᱠᱚ ᱩᱸᱻ ᱮᱠᱡᱟᱢ ᱤᱭᱟᱹ ᱠᱚ ᱤᱭᱟᱹ ᱠᱚᱨᱮᱱᱟᱜ?
ᱦᱮᱸ ᱜᱚᱢᱠᱮ ᱮᱢ ᱵᱟᱲᱟᱭ ᱫᱟᱞᱤᱧ ᱟᱨᱠᱤ᱾ ᱟᱹᱞᱤᱧ ᱦᱚᱸ ᱱᱤᱛᱚᱜ ᱫᱚ ᱯᱟᱞᱮ ᱨᱮᱜᱮ ᱢᱮᱱᱟᱜ ᱵᱤᱱ ᱛᱚ ᱟᱫᱚ ᱩᱱᱟᱹᱜ ᱥᱚᱢᱚᱭ ᱦᱚᱸ ᱵᱟᱝ ᱦᱩᱭ ᱠᱟᱱᱟ ᱦᱟᱱᱟ ᱱᱤᱭᱟᱹ ᱟᱨᱠᱤ ᱟᱫᱚ ᱮᱢ ᱵᱟᱲᱟ ᱦᱩᱭᱩᱜ ᱠᱟᱱᱟ ᱟᱨᱠᱤ ᱦᱮᱸ ᱟᱪᱪᱷᱟ ᱜᱚᱢᱠᱮ ᱛᱟᱦᱚᱞᱮ ᱟᱯᱮ ᱥᱮᱱ ᱫᱚ ᱤᱭᱟᱹ ᱥᱚᱦᱚᱨᱟᱭᱵᱟᱦᱟ ᱵᱟᱦᱟ ᱠᱚ ᱵᱟᱦᱟ ᱵᱚᱸᱜᱟ ᱠᱚᱫᱚ ᱦᱳᱭᱳᱜ ᱜᱮᱭᱟ ᱛᱚ? ᱮᱸ ᱪᱮᱫ ᱞᱮᱠᱟ ᱦᱳᱭᱳᱜ-ᱟ ᱟᱯᱮ ᱥᱮᱱ ᱥᱚᱦᱚᱨᱟᱭ ᱠᱚᱫᱚ?
ᱥᱚᱦᱚᱨᱟᱭ ᱠᱚᱫᱚ ᱟᱞᱮ ᱥᱮᱱ ᱫᱚ ᱦᱳᱭ ᱫᱚ ᱦᱳᱭᱳᱜ-ᱟ ᱱᱟᱦᱟᱜ ᱩᱱᱟᱹᱜ ᱤᱭᱟᱹ ᱛᱚ ᱵᱟᱝ ᱦᱳᱭᱳᱜ-ᱟ ᱟᱛᱳᱼᱼ ᱟᱛᱳ ᱢᱚᱫᱽᱫᱷᱮ ᱨᱮᱜᱮ ᱦᱳᱭᱳᱜ-ᱟ, ᱯᱮᱲᱟ ᱢᱮᱲᱟ ᱠᱚ ᱥᱮᱨᱚᱠᱚᱢ ᱫᱚᱼᱼᱼ ᱢᱟᱱᱮ ᱟᱹᱰᱤ ᱡᱟᱭᱜᱟ ᱠᱚᱨᱮ ᱟᱸᱡᱚᱢ ᱵᱟᱲᱟ ᱦᱳᱭ ᱠᱟᱱᱟ ᱡᱮ ᱢᱤᱥᱨᱟ, ᱵᱚᱭᱦᱟ ᱢᱤᱥᱨᱟ ᱠᱚᱠᱚ ᱦᱚᱦᱚ ᱟᱠᱚ ᱛᱟᱠᱚᱣᱟ᱾ ᱚᱱᱟ ᱫᱚ ᱟᱞᱮ ᱥᱮᱫ ᱫᱚ ᱵᱟᱝ ᱦᱩᱭᱩᱜ ᱜᱮᱭᱟ ᱦᱳᱭ, ᱟᱞᱮ ᱥᱮᱫ ᱫᱚ ᱟᱛᱳ ᱨᱮᱜᱮ ᱢᱟᱱᱮ
ᱵᱟᱝ ᱦᱳᱭᱳᱜ-ᱟ ᱚᱱᱟ ᱠᱚᱫᱚ᱾
ᱦᱮᱸ ᱵᱟᱝ ᱵᱟᱝ, ᱟᱞᱮ ᱟᱛᱳ ᱨᱮᱜᱮ‌, ᱮᱸ ᱟᱛᱳ ᱞᱮᱜᱮ ᱟᱛᱳ ᱟᱛᱳ ᱛᱮ ᱟᱨ ᱠᱤ ᱦᱳᱭᱳᱜ-ᱟ᱾
ᱟᱪᱪᱷᱟ᱾
ᱟ ᱟᱨ ᱟᱹᱵᱤᱱᱟᱜ ᱚᱱᱛᱮ ᱫᱚ ᱜᱚᱝᱠᱮ ᱚᱠᱟ‌ ᱞᱮᱠᱟ?
ᱟᱪᱷᱟ ᱜᱚᱝᱠᱮ ᱟᱞᱮ ᱥᱮᱫ ᱫᱚ ᱟᱨᱠᱤ ᱚᱱᱠᱟ ᱜᱮ ᱟᱨ ᱢᱟᱱᱮ ᱟᱞᱮ ᱥᱮᱱ ᱫᱚ ᱵᱷᱟᱜᱤ ᱜᱮ ᱦᱩᱭᱩᱜ-ᱟ ᱟᱨᱠᱤ ᱢᱚᱸᱡᱽ ᱥᱟᱛᱮᱜᱮ ᱟᱹᱰᱤ ᱢᱚᱸᱡᱽ ᱛᱮ ᱟᱨᱠᱤ ᱩᱸ ᱵᱟᱦᱟ ᱠᱚ ᱞᱟᱹᱭᱟ ᱟᱵᱚ ᱨᱮᱱ ᱢᱤᱥ ᱥᱨᱟᱢ‌ ᱠᱚ ᱢᱤ ᱢᱤᱥᱨᱟᱧ ᱠᱚ ᱟᱨᱠᱤ ᱦᱮᱸ, ᱩᱱᱠᱩ ᱫᱚ ᱦᱚᱦᱚ ᱟᱠᱚᱣᱟᱠ ᱠᱚ ᱢᱟᱱᱮ ᱵᱟᱦᱟ ᱨᱮᱦᱚᱸ ᱵᱟᱦᱟ ᱵᱚᱸᱜᱟ ᱨᱮ ᱦᱮᱸ ᱥᱚᱨᱦᱟᱭ ᱵᱚᱸᱜᱟ ᱨᱮ ᱟᱨ ᱠᱤ ᱦᱮᱸ ᱦᱮᱸ, ᱩᱱᱠᱩ ᱫᱚ ᱦᱚᱦᱚ ᱫᱚᱨᱠᱟᱨ, ᱟᱨ ᱩᱸ ᱵᱚᱸᱜᱟ ᱫᱚ ᱤᱭᱟᱹ ᱫᱚ ᱦᱩᱭᱩᱜ ᱠᱟᱱ ᱛᱟᱵᱚᱱᱟ ᱥᱟᱱᱛ ᱤᱭᱟᱹ ᱪᱮᱫ ᱠᱚ ᱞᱮᱭᱟ? ᱥᱚᱦᱨᱟᱭ ᱫᱚ ᱦᱩᱭᱩᱜ ᱠᱟᱱ ᱛᱟᱵᱚᱱᱟ ᱟᱨᱠᱤ, ᱢᱚᱬᱮ ᱢᱟ ᱢᱚᱬᱮ ᱥᱤᱧ ᱢᱚᱬᱮ ᱧᱤᱫᱟᱹ ᱠᱚ ᱞᱮᱭᱟ, ᱛᱚ ᱢᱟᱱᱮ ᱢᱚᱬᱮ ᱴᱮ ᱫᱤᱱ ᱟᱨ ᱢᱚᱬᱮ ᱜᱚᱴᱟᱱ ᱟᱹᱭᱩᱵ ᱟᱨᱠᱤ, ᱦᱮᱸ ᱥᱮ ᱦᱮᱸ ᱤᱱᱠᱟᱹ ᱫᱤᱱ ᱟᱠᱚ ᱫᱤᱱ ᱠᱚ ᱜᱚᱴᱟᱭᱟ ᱦᱮᱸ ᱫᱤᱱ ᱜᱚᱴᱟ ᱛᱤᱥ ᱢᱟᱱᱮ ᱯᱳᱭᱞᱳ ᱫᱤᱱ ᱠᱚ ᱩᱢᱩᱜᱼᱟ᱾ ᱛᱟᱯᱚᱨ ᱵᱚᱸᱜᱟᱜ-ᱟ ᱠᱚ, ᱟ ᱠᱷᱩᱱᱴᱟᱹᱜ-ᱟ ᱠᱚ, ᱦᱮᱸ ᱛᱟᱯᱚᱨ ᱡᱟᱞᱮ᱾ ᱛᱚ ᱟᱨ ᱩᱸ ᱢᱤᱥᱨᱟᱧ ᱠᱚᱠᱚ ᱢᱟᱱᱮ ᱦᱚᱦᱚᱣᱟᱠᱚᱣᱟ ᱦᱮᱸ᱾ ᱦᱚᱦᱚ ᱠᱟᱛᱮᱫ ᱟᱨᱠᱤ ᱩᱱᱠᱩ ᱠᱚ ᱦᱤᱡᱩᱜᱼᱟ ᱩᱱᱠᱩ ᱟ ᱛᱤ ᱯᱤᱴᱷᱟᱹ ᱠᱚ ᱡᱚᱢ ᱦᱚᱪᱚ ᱡᱚᱢ ᱢᱟᱛᱚ ᱦᱩᱭᱩᱜ ᱜᱮᱭᱟ ᱛᱟᱯᱚᱨ ᱩᱱᱠᱩ ᱟᱨᱠᱤ ᱦᱮᱸ ᱠᱟ ᱦᱟᱱᱟᱱ ᱮᱸ ᱦᱮᱡ ᱠᱟᱛᱮ ᱟᱨᱠᱤ ᱩᱱᱠᱩ ᱠᱚ ᱤᱭᱟᱹ ᱠᱚᱠᱚ ᱦᱟᱛᱣᱟ ᱠᱚᱣᱟ ᱦᱚᱨᱚᱜ ᱵᱟᱸᱫᱮ ᱪᱚ ᱠᱚᱣᱟ ᱠᱚ ᱦᱮᱸ, ᱱᱟᱣᱟ ᱠᱟᱛᱮᱜ ᱠᱚ ᱦᱤᱡᱩᱜᱼᱟ ᱛᱚ ᱦᱮᱸ, ᱦᱤᱡᱩᱜᱼᱟ ᱛᱚᱠᱚ ᱦᱚᱨᱚᱜ ᱵᱟᱸᱫᱮ ᱠᱚᱣᱟ ᱠᱚ ᱤᱭᱟᱹ ᱠᱚᱣᱟ ᱠᱚ ᱦᱮᱸ᱾ ᱛᱚ ᱛᱟᱯᱚᱨ ᱡᱟᱦᱟᱸᱭ ᱡᱟᱶᱟᱭ ᱜᱚᱝᱠᱮ ᱠᱚᱠᱚ ᱛᱟᱦᱮᱱᱟ ᱟᱨᱠᱤ, ᱦᱮᱸ ᱩᱱᱠᱩ ᱟᱯᱮ ᱥᱮᱫ ᱠᱷᱩᱱᱴᱟᱹᱣ ᱦᱩᱭᱩᱜ ᱜᱮᱭᱟ ᱜᱚᱝᱠᱮ?
ᱦᱳᱭ ᱠᱷᱩᱱᱴᱟᱹᱣ ᱦᱳᱭᱳᱜ ᱜᱮᱭᱟ᱾
ᱦᱮᱸ ᱚᱱᱠᱟ ᱟᱨᱠᱤ ᱩᱱᱠᱩ ᱠᱚ ᱠᱷᱩᱱᱴᱟᱹᱣ ᱦᱚᱪᱚ ᱠᱚᱣᱟ ᱠᱚ ᱦᱮᱸ, ᱰᱟᱝᱨᱤ ᱠᱚᱠᱚ ᱛᱚᱞ ᱦᱚᱪᱚ ᱠᱚᱣᱟ᱾ ᱦᱮᱸ ᱡᱟᱸ ᱦᱮᱸ ᱦᱮᱸ, ᱡᱟᱶᱟᱭ ᱠᱚ ᱠᱷᱩᱱᱴᱟᱹᱣ ᱦᱚᱪᱚ ᱠᱚᱣᱟ᱾
ᱦᱩᱸ᱾
ᱦᱮᱸᱜ ᱤᱱᱠᱟᱹ ᱟᱨᱠᱤ
ᱟᱪᱪᱷᱟ᱾ ᱟᱨ ᱟᱹᱞᱤᱧᱟᱜ ᱱᱚᱱᱛᱮ ᱫᱚ ᱱᱚᱝᱠᱟ ᱫᱚ ᱢᱟᱱᱮ ᱢᱟᱱᱟᱣ ᱫᱚᱠᱚ ᱢᱟᱱᱟᱣᱟ ᱟᱫᱚ ᱩᱱᱟᱹᱜ ᱮᱸ ᱡᱚᱢᱚᱠ ᱦᱮ ᱵᱷᱟᱵ ᱛᱚ ᱵᱟᱝ ᱦᱮᱸ ᱯᱷᱩᱱᱴᱷᱟᱹᱣ ᱡᱟᱦᱟᱸ ᱵᱤᱱ ᱞᱟᱹᱭ ᱠᱟ ᱚᱱᱮ ᱵᱟᱦᱟ ᱨᱮᱫᱚ ᱢᱤᱥᱨᱟ ᱠᱚᱠᱚ ᱠᱷᱚᱡᱽ ᱠᱚᱜᱮᱭᱟ ᱦᱮᱸ, ᱟᱨ ᱱᱚᱣᱟ ᱦᱮᱸ ᱠᱷᱩᱱᱴᱟᱹᱣ ᱨᱮᱫᱚ ᱩᱱᱟᱹᱜ ᱫᱚ ᱵᱟᱝ ᱠᱚ ᱜᱮᱭᱟ ᱠᱷᱩᱱᱴᱟᱹᱣ ᱨᱮᱫᱚ ᱚᱱᱟ ᱢᱚᱬᱮ ᱢᱟᱦᱟ ᱡᱟᱦᱟᱸ ᱠᱚ ᱢᱮᱛᱟᱜ ᱠᱟᱱ ᱢᱚᱬᱮ ᱢᱟᱦᱟ ᱫᱚ ᱢᱚᱬᱮ ᱢᱟᱦᱟ ᱟᱫᱚ ᱱᱚᱱᱛᱮ ᱫᱚ ᱩᱱᱟᱹᱜ ᱢᱟᱱᱮ ᱤᱭᱟᱹ ᱵᱷᱟᱵ ᱛᱮᱫᱚ ᱵᱟᱝᱠᱚ ᱢᱟᱱᱟᱣ ᱜᱮᱭᱟ᱾ ᱦᱳᱭᱳᱜᱼᱟ ᱮᱸ ᱜᱳᱨᱳᱭᱟ ᱡᱚᱢ ᱦᱩᱭᱩᱜ ᱜᱮᱭᱟ ᱚᱱᱟ ᱢᱤᱫ ᱫᱤᱱ ᱡᱚᱢ ᱦᱳᱭᱱᱟ ᱛᱟᱨᱯᱚᱨᱮᱨ ᱫᱤᱱ ᱦᱤᱞᱳᱜ ᱦᱮᱸ ᱩᱱ ᱦᱤᱞᱳᱜ ᱜᱮ ᱯᱷᱳᱱ ᱤᱭᱟᱹ ᱡᱟᱜᱟᱱᱟ ᱠᱚ ᱪᱟᱞᱟᱼᱟ, ᱛᱟᱯᱚᱨ ᱢᱤᱫ ᱫᱤᱱ ᱨᱮᱥ ᱚᱱᱮ ᱤᱭᱟᱹ ᱠᱚᱠᱚ ᱡᱚᱢ ᱵᱟᱲᱟ᱾ ᱛᱟᱯᱚᱨᱮ ᱯᱚᱨ ᱫᱤᱱ ᱦᱤᱞᱳ ᱠᱷᱩᱱᱴᱟᱹᱣ, ᱱᱚᱝᱠᱟ ᱟᱨᱠᱤ᱾
ᱫᱟ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱜᱼᱟ, ᱚᱱᱟ ᱫᱚ ᱟᱹᱰᱤ ᱱᱟᱯᱟᱭ ᱜᱮ ᱚᱱᱠᱟ ᱜᱮ ᱢᱟᱱᱟᱣ ᱫᱚᱨ ᱠᱟᱨᱟ ᱠᱟᱱᱟ ᱟᱹᱞᱤᱧᱟᱜ ᱱᱚᱛᱮ ᱦᱚᱛᱚ ᱦᱩᱭ ᱫᱚ ᱦᱩᱭᱩᱜᱼᱟ ᱚᱱᱠᱟ ᱫᱚ ᱠᱤ ᱚᱠᱟᱞᱮᱠᱟ ᱯᱟᱹᱦᱤᱞ ᱠᱷᱚᱱ ᱠᱚ
ᱟᱫᱚ ᱱᱤᱭᱟᱹᱜᱮ ᱟᱵᱚᱣᱟᱜ ᱥᱟᱱ ᱤᱭᱟᱹ ᱟᱫᱚ ᱯᱮᱥᱟᱱ ᱠᱟᱱ ᱛᱟᱵᱚᱱᱟ ᱛᱚ, ᱥᱚᱨᱦᱟᱭ ᱛᱮ ᱠᱚ ᱥᱚᱨᱦᱟᱭ ᱵᱚᱸᱜᱟ᱾ ᱵᱟᱦᱟ ᱵᱚᱸᱜᱟ, ᱱᱤᱛᱚᱜ ᱡᱟᱦᱟᱸ ᱞᱮᱠᱟ ᱵᱚᱱ ᱵᱚᱱ ᱤᱭᱟᱹ ᱤᱫᱤᱭᱟ ᱵᱚᱸᱜᱟ ᱤᱫᱤᱭᱟᱵᱚᱱ᱾ ᱱᱤᱭᱟᱹ ᱠᱚᱫᱚ ᱪᱟᱞᱟᱣ ᱤᱫᱤᱜ ᱛᱟᱵᱚᱱᱟ᱾
ᱦᱳᱭ ᱦᱳᱭ᱾
ᱦᱳᱭ ᱤᱝᱞᱤᱥ ᱞᱮᱥ ᱥᱟᱱᱛᱟᱞ ᱢᱟᱱᱮ ᱠᱟᱜᱚᱡ ᱴᱨᱮᱰᱤᱥᱚᱱᱟᱞ ᱟᱨᱠᱤ ᱦᱮᱨᱤᱴᱮᱡᱽ ᱟᱨᱠᱤ ᱦᱮᱸ᱾
ᱦᱳᱭ ᱦᱳᱭ ᱦᱳᱭ᱾
ᱥᱮᱫᱟᱭᱚᱝ ᱥᱮᱫᱟᱭ ᱠᱷᱚᱱ ᱟᱨᱠᱤ ᱱᱤᱭᱟᱹ ᱠᱚᱫᱚ ᱟᱨᱠᱤ ᱱᱟᱵᱚ ᱦᱟᱲᱟᱢ ᱵᱟᱠᱚ ᱴᱷᱮᱱ ᱟᱵᱚ ᱴᱷᱮᱱ ᱟᱵᱚ ᱴᱷᱮᱱ ᱠᱷᱚᱱ ᱪᱟᱞᱟ-ᱟ ᱤᱭᱟᱹ ᱥᱮ ᱦᱮᱸ ᱟᱫᱚ ᱱᱚᱼᱚᱭ ᱡᱮ ᱱᱮᱭ ᱠᱚᱜᱮ ᱵᱚᱱ ᱫᱚᱵᱚᱱ ᱦᱤᱲᱤᱧ ᱤᱫᱤᱭᱮᱫᱟ ᱟᱨᱠᱤ ᱦᱮᱸ᱾